ᱦᱮᱞᱳ ᱾
ᱡᱚᱦᱟᱨ ᱜᱮ ᱾
ᱦᱮᱸ ᱡᱚᱦᱟᱨ ᱡᱚᱦᱟᱨ ᱜᱮ ᱾ ᱪᱮᱫ ᱞᱮᱠᱟ? ᱦᱮᱸ ᱟᱞᱮ ᱦᱚᱸ ᱵᱮᱥ ᱜᱮ ᱾ ᱟᱯᱮ ᱫᱚ?
ᱟᱞᱮ ᱦᱚᱸ ᱵᱮᱥ ᱜᱮ ᱾
ᱦᱳᱭ ᱤᱧ ᱢᱟᱨᱟᱝᱵᱟ ᱜᱮ ᱨᱩᱣᱟᱹ ᱵᱟᱲᱟᱜ ᱠᱟᱱ ᱛᱟᱦᱮᱸᱜ ᱟᱭ ᱾ ᱦᱚ ᱦᱚᱥᱯᱤᱴᱟᱞ ᱠᱚᱨᱮᱞᱮ ᱵᱷᱩᱨᱛᱤ ᱵᱟᱲᱟ ᱠᱮᱫᱮᱭᱟ ᱟᱫᱚ ᱱᱤᱛᱚᱜ ᱫᱚ ᱵᱮᱥ ᱜᱮ ᱢᱮᱱᱟᱭᱟ ᱾
ᱫᱟᱠᱟ ᱠᱚᱯᱮ ᱡᱚᱢ ᱠᱮᱫᱟ?
ᱦᱳᱭ ᱫᱟᱠᱟ ᱠᱚᱫᱚ ᱞᱮ ᱡᱚᱢ ᱠᱟᱜᱼᱟ ᱾
ᱪᱮᱫ ᱯᱮ ᱩᱛᱩ ᱟᱠᱟᱫᱟ ᱛᱤᱦᱤᱧ ᱫᱚ?
ᱮᱸᱜ ᱛᱮᱦᱮᱸᱧ ᱫᱚ ᱯᱚᱴᱚᱞ ᱵᱷᱟᱡᱟ, ᱟᱹᱞᱩ ᱾ ᱯᱚᱴᱚᱞ ᱵᱷᱟᱡᱟ, ᱟᱹᱞᱩ ᱾ ᱜᱷᱚᱱᱴᱚ ᱟᱠᱟᱜᱼᱟ ᱞᱮ ᱟᱨ ᱢᱟᱱᱮ ᱟᱞᱩ ᱫᱚᱢ ᱞᱮ ᱵᱮᱱᱟᱣ ᱟᱠᱟᱜᱼᱟ ᱟᱨ ᱫᱟᱹᱞ ᱨᱟᱥᱮ ᱾
ᱚᱻ ᱟᱹᱰᱤ ᱠᱤᱪᱷᱩ ᱯᱮ ᱩᱛᱩ ᱟᱠᱟᱫᱟ ᱾
ᱦᱳᱭ ᱛᱮᱦᱮᱧ ᱫᱚ ᱮ ᱛᱮᱦᱮᱧ ᱫᱚ ᱾ ᱮᱸ ᱤᱧ ᱜᱚᱲᱚᱢ ᱦᱟᱲᱟᱢ ᱢᱟᱜ ᱡᱚᱱᱢᱚ ᱫᱤᱱ ᱾ ᱟᱫᱚ ᱚᱱᱟ ᱠᱷᱟᱹᱛᱤᱨ ᱛᱮᱜᱮ ᱟᱫᱚ ᱩᱱᱤ ᱚᱱᱟ ᱠᱚ ᱠᱩᱥᱤᱭᱟᱜ ᱟᱭ ᱚᱱᱟ ᱠᱤᱱ ᱾ ᱦᱟᱱᱮ ᱯᱚᱴᱚᱞ ᱟᱨ ᱯᱚᱴᱚᱞ ᱫᱚ ᱟᱭᱟᱜ ᱚᱱᱮ ᱪᱮᱫ ᱠᱚ ᱞᱟᱹᱭᱟ ᱫᱚᱢᱮ ᱠᱩᱥᱤᱭᱟᱜᱼᱟᱭ, ᱚᱱᱟ ᱠᱷᱟᱹᱛᱤᱨ ᱛᱮᱜᱮ ᱟᱞᱮ ᱫᱚ ᱚᱱᱮ ᱚᱱᱟ ᱯᱚᱴᱚᱞ ᱞᱟᱹᱭᱮᱜᱼᱟᱭ ᱤᱧᱫᱚ ᱯᱚᱴᱚᱞ ᱜᱮ ᱩᱛᱩᱣᱟᱹᱧ ᱯᱮ, ᱮᱱᱠᱷᱟᱡ ᱟᱫᱚ ᱯᱚᱴᱚᱞ ᱜᱮᱞᱮ ᱩᱛᱩ ᱟᱫᱮᱭᱟ ᱾ ᱞᱟᱹᱭᱮᱜᱼᱟᱭ ᱞᱟᱹᱭᱮᱜ-ᱟᱭ ᱡᱚᱱᱢᱚ ᱫᱤᱱ ᱨᱮ ᱢᱤᱫᱴᱤᱡ ᱥᱤᱢ ᱵᱚ ᱜᱚᱡᱮᱭᱟ, ᱢᱟᱭᱟᱢ ᱵᱚᱱ ᱡᱚᱨᱚᱭᱟ ᱾ ᱛᱚ ᱚᱱᱟ ᱠᱷᱟᱹᱛᱤᱨ ᱛᱮᱜᱮ ᱟᱫᱚ
ᱚᱸ ᱟᱨ ᱟᱢ ᱫᱚ ᱪᱮᱫ ᱠᱚ ᱤᱥᱤᱱᱮᱢ ᱵᱟᱲᱟᱭᱟ?
ᱤᱧ, ᱤᱧ ᱫᱚ ᱮᱻ ᱤᱥᱤᱱ ᱫᱚ ᱤᱥᱤᱱ ᱫᱚ ᱵᱟᱹᱧ ᱵᱟᱲᱟᱭᱟ ᱩᱱᱟᱹᱜ ᱫᱚ ᱾ ᱤᱥᱤᱱ ᱫᱩᱧ ᱤᱥᱤᱱ ᱜᱮᱭᱟ ᱢᱮᱱᱠᱷᱟᱱ ᱚᱠᱟ ᱥᱚᱢᱚᱭ ᱫᱚ ᱫᱟᱠᱟ ᱠᱩᱸᱧ ᱡᱟᱹᱣ ᱦᱚᱪᱚᱭᱟ ᱾ ᱩᱛᱩ ᱠᱚᱧ ᱡᱟᱞᱟᱫ ᱦᱚᱪᱚᱭᱟ ᱚᱱᱮ ᱚᱱᱠᱟᱭᱟᱧ, ᱢᱟᱱᱮ ᱤᱥᱤᱱ ᱫᱩᱧ ᱤᱥᱤᱱ ᱜᱮᱭᱟ ᱾ ᱦᱳᱭ ᱩᱱᱟᱹᱜ ᱪᱮᱦᱨᱟ ᱫᱚ ᱢᱟᱱᱮ ᱵᱮᱥ ᱫᱚ ᱵᱟᱹᱧ ᱵᱟᱲᱟᱭᱟ ᱾ ᱯᱮᱲᱟ ᱠᱚᱠᱚ ᱦᱤᱡᱩᱜ ᱠᱷᱟᱱ ᱵᱟᱠᱚ ᱤᱥᱤᱱ ᱦᱚᱪᱚᱣᱟᱧᱟ ᱾ ᱟᱢ ᱫᱚ?
ᱤᱧ ᱫᱚᱧ ᱵᱟᱲᱟᱭ ᱜᱮᱭᱟ ᱡᱚᱛᱚ ᱠᱟᱹᱢᱤ ᱜᱮ ᱾
ᱚ ᱛᱟᱦᱚᱞᱮ ᱮ ᱞᱟᱹᱭᱟᱹᱧ ᱢᱮᱥᱮ ᱪᱮᱫ ᱞᱮᱠᱟ ᱤᱭᱟᱹ ᱥᱚᱲᱮ ᱠᱚ ᱵᱮᱱᱟᱣᱟ? ᱪᱮᱫ ᱞᱮᱠᱟ ᱢᱟᱲᱟᱝ ᱥᱚᱲᱮ ᱦᱳᱭ ᱪᱮᱫ ᱠᱚᱠᱚ ᱮᱢᱟᱜᱼᱟ ᱥᱚᱲᱮ ᱨᱮ?
ᱚ ᱤᱧ, ᱤᱧ ᱪᱮᱫ ᱞᱮᱠᱟᱸᱧ ᱵᱟᱲᱟᱭᱟ ᱚᱱᱟ ᱞᱮᱠᱟᱧ ᱞᱟᱹᱭᱟᱢ ᱠᱟᱱᱟ ᱦᱮᱸ ᱾
ᱦᱚᱸ ᱾
ᱩᱸᱜ ᱪᱟᱣᱞᱮ ᱟᱨ ᱫᱟᱹᱞ ᱮᱢᱟᱱ ᱞᱮᱠᱟᱱᱟᱜ ᱫᱟᱹᱞᱮᱢ ᱠᱷᱟᱫᱽᱞᱮ ᱠᱮᱫᱟ ᱚᱱᱟ ᱢᱤᱫ ᱥᱚᱸᱜᱮ ᱛᱮᱢ ᱛᱤᱠᱤ ᱠᱮᱫᱟ ᱢᱟᱱᱮᱢ ᱦᱮᱰᱮᱡ ᱠᱮᱫᱟ ᱟᱫᱚ ᱚᱱᱟ ᱟᱨ ᱚᱱᱟ ᱦᱮᱰᱮᱡ ᱮ ᱦᱮᱰᱮᱡ ᱞᱮᱱᱠᱷᱟᱱ ᱚᱱᱟ ᱥᱚᱵᱡᱤ ᱠᱚ ᱡᱟᱦᱟᱸ ᱥᱚᱵᱡᱤ ᱠᱚᱢ ᱞᱟᱜᱟᱣᱟ
ᱦᱟᱸ
ᱚᱱᱟ ᱥᱩᱱᱩᱢ ᱨᱮᱢ ᱯᱷᱚᱲᱟᱱᱟ ᱚᱱᱟ ᱥᱚᱵᱡᱤ ᱡᱚᱛᱚ ᱟᱨ ᱚᱱᱟ ᱥᱚᱵᱽᱡᱤ ᱯᱷᱚᱲᱟ ᱱᱟᱛᱮ ᱚᱱᱟ ᱟᱨ ᱡᱟᱦᱟᱸᱢ ᱛᱤᱠᱤᱭᱟᱠᱟᱫ ᱛᱟᱦᱮᱱᱟ ᱪᱟᱣᱞᱮ ᱟᱨ ᱫᱟᱠᱟ ᱠᱚ ᱪᱟᱣᱞᱮ ᱚᱱᱟ ᱨᱮ ᱩᱪᱟᱹᱲ ᱠᱟᱛᱮᱜ ᱜᱷᱟᱱᱴᱟ ᱢᱮᱥᱟᱞ ᱦᱩᱭᱩᱜᱼᱟ
ᱟ
ᱟᱫᱚ ᱚ ᱦᱮᱰᱮᱡ ᱦᱚᱪᱚᱭᱟᱢ ᱛᱷᱚᱲᱟ ᱜᱷᱤ ᱠᱚᱢ ᱞᱟᱜᱟᱣᱟ ᱚᱱᱟ ᱪᱮᱫ ᱠᱚ ᱞᱟᱜᱟᱣᱟ ᱥᱟᱱᱟᱢᱭᱟ ᱡᱚᱛᱚᱢ ᱞᱟᱜᱟᱣᱟᱼᱼ ᱢᱟᱞ ᱢᱚᱥᱞᱟ ᱠᱚ ᱟᱫᱚ ᱦᱩᱭᱩᱜᱼᱟ ᱥᱚᱲᱟ᱾
ᱦᱳᱭ, ᱦᱳᱭ, ᱢᱟᱱᱮ ᱤᱧ ᱵᱟᱹᱧ ᱵᱟᱲᱟᱭᱟ ᱢᱮᱱᱠᱷᱟᱱ ᱚᱲᱟᱜ ᱨᱮ ᱚᱠᱚᱭ ᱦᱚᱸ ᱵᱟᱠᱚ ᱵᱮᱱᱟᱣ ᱤᱧ ᱠᱟᱱᱟ ᱟᱫᱚ ᱚᱱᱟ ᱠᱷᱟᱹᱛᱤᱨ ᱛᱮᱜᱮᱼᱼ ᱤᱧ ᱟᱢ ᱴᱷᱮᱱᱤᱧ, ᱢᱟᱱᱮ ᱠᱟᱹᱡ ᱤᱧ ᱢᱟᱱᱮᱧ ᱥᱮᱬᱟ ᱠᱮᱜᱼᱟ ᱠᱟᱹᱴᱤᱡ᱾
ᱦᱳᱭ ᱤᱧ ᱦᱚᱸ ᱩᱱᱟᱹᱜ ᱵᱷᱟᱜᱮ ᱴᱷᱤᱠ ᱫᱚᱼᱼ ᱵᱟᱹᱧ ᱵᱟᱲᱟᱭᱟ ᱡᱟᱦᱟᱸ ᱞᱮᱠᱟᱧ ᱵᱟᱲᱟᱭᱟ ᱚᱱᱠᱟᱧ ᱞᱟᱹᱭᱟᱫ ᱢᱮᱭᱟ᱾
ᱦᱚᱸ ᱦᱚᱸ ᱦᱚᱸ ᱤᱭᱟᱹ ᱤᱧ ᱧᱮᱞ ᱠᱤᱟᱧ ᱴᱷᱤᱠᱟᱹ ᱠᱤᱟᱧ ᱡᱮ ᱱᱚᱣᱟ ᱱᱚᱝᱠᱟ ᱵᱮᱱᱟᱣ ᱞᱮᱱᱠᱷᱟᱱ ᱜᱷᱤᱼᱼ ᱢᱮᱥᱟ ᱟᱛᱮ ᱟᱹᱰᱤ ᱥᱤᱵᱤᱞ ᱵᱩᱡᱷᱟᱹᱜ ᱜᱮᱭᱟ ᱚᱱᱮ ᱵᱟᱠᱚᱼᱼ ᱵᱚᱸᱜᱟ ᱵᱩᱨᱩ ᱨᱮᱠᱚ ᱮᱢᱚᱜ ᱫᱚ ᱥᱚᱲᱮ ᱚᱱᱠᱟ ᱚᱱᱠᱟ ᱞᱮᱠᱟ ᱟᱹᱰᱤ ᱪᱮᱨᱦᱨᱟ,
ᱦᱮᱸ ᱡᱮᱞ ᱥᱳᱚᱲᱮ ᱫᱚ ᱟᱨᱦᱚᱸ ᱵᱮᱥ ᱵᱩᱡᱷᱟᱹᱜᱼᱟ᱾
ᱚ ᱦᱳᱭ ᱛᱟᱦᱞᱮ ᱚᱱᱟ ᱟᱯᱮᱼᱼ ᱦᱚᱸ ᱛᱟᱦᱞᱮ ᱟᱯᱮᱥᱮᱫ ᱢᱟᱱᱮ ᱚᱱᱮ ᱥᱟᱠᱟᱢ ᱨᱮ ᱚᱱᱠᱟ ᱠᱚ ᱯᱤᱴᱷᱟᱹᱭ ᱜᱮᱭᱟ ᱥᱟᱠᱟᱢ ᱨᱮ ᱯᱤᱴᱷᱟᱹ?
ᱦᱮᱸ ᱯᱤᱴᱷᱟᱹᱭ ᱜᱮᱭᱟ ᱠᱚᱼᱼ
ᱥᱟᱨᱡᱚᱢ ᱥᱟᱠᱟᱢ ᱨᱮ ᱯᱤᱴᱷᱟᱹ ᱡᱚᱢ ᱵᱟᱲᱟ ᱠᱟᱜᱼᱟᱢ?
ᱦᱮᱸ ᱡᱚᱢ ᱵᱟᱲᱟ ᱠᱚᱟᱜ ᱟᱹᱧ ᱟᱹᱰᱤ ᱵᱮᱥ ᱵᱩᱡᱷᱟᱹᱜᱼᱟ ᱚᱱᱟ ᱥᱟᱨᱡᱚᱢ ᱦᱚᱸ ᱡᱚᱢ ᱛᱮᱜᱮ ᱵᱟᱢ ᱵᱷᱟᱜᱟᱜᱼᱟ ᱚᱱᱮ ᱚᱱᱠᱟ ᱵᱩᱡᱷᱟᱹᱜᱼᱟ᱾
ᱦᱳᱭ᱾
ᱟᱯᱮ ᱫᱚᱯᱮ ᱯᱤᱴᱷᱟᱹᱭᱟᱥᱮ ᱠᱤᱨᱤᱧ ᱠᱟᱛᱮ ᱯᱮ ᱡᱚᱢᱟ ᱟᱯᱮ ᱫᱚ?
ᱟ ᱟᱞᱮ ᱫᱚ ᱟᱞᱮ ᱫᱚᱞᱮ ᱯᱤᱴᱷᱟᱹᱭ ᱜᱮᱭᱟᱼᱼ ᱟᱞᱮ ᱦᱚᱸᱞᱮ ᱯᱤᱴᱷᱟᱹᱭ ᱜᱮᱭᱟ ᱵᱩᱨᱩ ᱥᱩᱨ ᱨᱮ ᱦᱮᱱᱟᱜᱼᱟ ᱯᱤᱴᱷᱟᱹᱭ ᱜᱮᱭᱟᱞᱮ,
ᱟᱯᱮ ᱚᱲᱟᱜ ᱫᱚ ᱵᱩᱨᱩ ᱥᱩᱨ ᱨᱮᱥᱮ?
ᱦᱳᱭ ᱦᱳᱭ ᱢᱟᱱᱮ ᱵᱩᱨᱩ ᱵᱷᱤᱛᱤᱨ ᱨᱮ,
ᱚᱻ
ᱦᱳᱭᱼᱼ ᱢᱟᱱᱮ ᱦᱟᱹᱛᱤ ᱠᱚ ᱦᱟᱹᱛᱤ ᱠᱚᱠᱚ ᱫᱟᱬᱟ ᱵᱟᱲᱟᱭ ᱜᱮᱭᱟ ᱟᱞᱮᱭᱟᱜ ᱚᱱᱟ ᱵᱟᱲᱜᱮ ᱫᱷᱟᱨᱮ ᱠᱚᱨᱮ ᱦᱟᱹᱛᱤ ᱛᱟᱯᱚᱨ ᱩᱱᱠᱩ ᱢᱟᱨᱟᱜ ᱢᱟᱨᱟᱜ ᱠᱚ ᱦᱤᱡᱩᱜ ᱜᱮᱭᱟ ᱩᱰᱟᱹᱣ ᱟᱛᱮᱫ ᱟᱹᱰᱤ ᱱᱟᱯᱟᱭᱼᱼ
ᱚᱸ ᱵᱮᱥ ᱞᱮᱠᱟ ᱛᱟᱦᱮᱱ ᱯᱮ᱾
ᱦᱳᱭ ᱦᱳᱭ ᱟᱨ ᱪᱮᱫ ᱦᱚᱸ ᱞᱟᱹᱭ ᱵᱤᱱ?
ᱦᱟᱹᱛᱤ ᱠᱚᱫᱚ ᱩᱱᱠᱩ ᱫᱚᱠᱚ ᱠᱷᱩᱫᱟᱹᱣ ᱜᱮᱭᱟ, ᱚᱲᱟᱜ ᱠᱚᱠᱚ ᱨᱟᱹᱯᱩᱫ ᱜᱮᱭᱟ ᱟᱫᱚ ᱟᱯᱮᱭᱟᱜ ᱫᱚ ᱫᱟᱞᱟᱱ ᱚᱲᱟᱜ ᱠᱟᱱ ᱠᱷᱟᱱ ᱫᱚ ᱴᱷᱤᱠ ᱜᱮᱭᱟ
ᱵᱟᱝᱟ ᱫᱟᱞᱟᱱ ᱚᱲᱟᱜ ᱫᱚ ᱵᱟᱝ ᱠᱟᱱᱟ ᱦᱟᱥᱟ ᱨᱮᱱᱟᱜ ᱜᱮ ᱚᱱᱮᱼᱼ ᱵᱟᱨᱭᱟ ᱵᱟᱨᱭᱟ ᱵᱟᱨ ᱛᱟᱞᱟ ᱚᱲᱟᱜ ᱛᱟᱞᱮ ᱦᱟᱥᱟ ᱨᱮᱱᱟᱜ ᱜᱮᱼᱼ ᱟᱫᱚ ᱡᱚᱠᱷᱚᱱ ᱦᱟᱹᱛᱤ ᱠᱚ ᱦᱤᱡᱩᱜ ᱜᱮᱭᱟ ᱱᱚᱝᱼᱼ ᱠᱟ ᱟᱞᱮ ᱨᱟᱪᱟ ᱠᱚᱨᱮ ᱠᱚ ᱫᱟᱬᱟᱱᱟ ᱛᱟᱦᱚᱞᱮ ᱟᱞᱮ ᱵᱟᱨᱛᱟᱟᱞᱟ ᱚᱱᱟ ᱚᱲᱟᱜ ᱨᱮ ᱞᱮ ᱛᱟᱦᱮᱱᱟ᱾ ᱛᱷᱤᱨ ᱛᱷᱟᱨ ᱞᱮ ᱛᱟᱦᱮᱱᱟ ᱟᱫᱚ ᱵᱟᱠᱚ ᱦᱚᱨᱚᱵᱚᱨᱚ ᱞᱮᱜᱮᱭᱟ
ᱦᱚᱸᱢ
ᱦᱳᱭ ᱛᱟᱦᱞᱮ ᱯᱚᱨᱚᱵᱽ ᱯᱚᱨᱚᱵᱽ ᱠᱚᱨᱮ ᱯᱮ ᱯᱤᱴᱷᱟᱹᱭ ᱜᱮᱭᱟ ᱥᱮ ᱵᱟᱝᱟ ᱟᱯᱮ ᱡᱟᱦᱱᱟᱜ? ᱟᱨ ᱯᱚᱨᱚᱵᱽ ᱠᱚᱨᱮ?
ᱦᱮᱸ ᱯᱤᱴᱷᱟᱹᱭ ᱜᱮᱭᱟᱞᱮ ᱫᱚᱢᱮ ᱵᱮᱥ ᱵᱩᱡᱷᱟᱹᱜ ᱜᱮᱭᱟ᱾
ᱦᱳᱭ ᱪᱮᱫ ᱠᱚᱨᱮᱯᱮ ᱯᱤᱴᱷᱟᱹᱭ ᱜᱮᱭᱟ ᱪᱮᱫ ᱯᱚᱨᱚᱵᱽ ᱠᱚᱨᱮ?
ᱥᱟᱠᱨᱟᱛ ᱨᱮᱼᱼ
ᱚᱸ
ᱟᱞᱮ ᱫᱚ ᱥᱟᱠᱨᱟᱛ ᱞᱮᱜᱮ ᱞᱮ ᱯᱤᱴᱷᱟᱹᱭ ᱜᱮᱭᱟ ᱡᱟᱹᱥᱛᱤ ᱫᱚ,
ᱚᱸ ᱛᱟᱦᱚᱞᱮ ᱢᱟᱱᱮ ᱥᱟᱠᱨᱟᱛ ᱨᱮ ᱥᱩᱫᱷᱩᱯᱮ ᱯᱤᱴᱷᱟᱹᱭ ᱜᱮᱭᱟ ᱥᱮ ᱟᱨᱚ ᱦᱚ ᱡᱟᱦᱟᱱᱟᱜ ᱠᱚᱯᱮ ᱵᱮᱱᱟᱣ ᱜᱮᱭᱟ?
ᱟᱨᱦᱚᱸ ᱜᱩᱲ ᱯᱤᱴᱷᱟᱹ ᱠᱚᱞᱮ ᱵᱮᱱᱟᱣ ᱜᱮᱭᱟ᱾
ᱚᱸ ᱛᱟᱦᱚᱞᱮ ᱥᱟᱼᱼ ᱥᱟᱠᱨᱟᱛ ᱨᱮ ᱵᱮᱡᱷᱟ ᱯᱮ ᱛᱩᱧ ᱜᱮᱭᱟ ᱵᱮᱡᱷᱟ ᱛᱩᱧ?
ᱦᱮᱸ ᱛᱩᱧ ᱟᱞᱮ ᱾
ᱚᱻ ᱟᱪᱪᱷᱟ ᱛᱟᱦᱞᱮ ᱟᱯᱮ ᱟᱹᱛᱩ ᱫᱚ ᱟᱹᱰᱤ ᱨᱟᱥᱤ ᱟᱹᱛᱩ ᱠᱟᱱᱟ ᱥᱮ ᱢᱟᱱᱮ ᱟᱹᱰᱤ ᱥᱟᱸᱜᱮ ᱜᱮᱭᱟ ᱟᱹᱛᱩ ᱚ ᱦᱚᱭ ᱛᱟᱦᱞᱮ ᱛᱟᱦᱞᱮ ᱢᱤᱫ ᱫᱤᱱ ᱮᱸᱫ ᱢᱤᱫ ᱫᱤᱱ ᱤᱧᱦᱚᱸ ᱚᱲᱟᱜ ᱨᱮᱧ ᱤᱭᱟᱹ ᱵᱮᱱᱟᱣ ᱵᱤᱰᱟᱹᱣᱟ ᱡᱤᱞ ᱯᱤᱴᱷᱟᱹ ᱪᱮᱫ ᱞᱮᱠᱟ ᱵᱩᱡᱷᱟᱹᱜᱼᱟ ᱦᱩᱸ ᱟᱨ ᱱᱤᱛᱚᱜ ᱢᱟ ᱮ ᱡᱚᱠᱷᱚᱱ ᱡᱟᱦᱟᱸ ᱱᱟᱜ ᱯᱟᱛᱟ ᱧᱮᱞ ᱠᱚ ᱠᱚᱞᱮ ᱪᱟᱞᱟᱜᱼᱟ ᱡᱟᱦᱟᱸᱱᱟᱜ ᱠᱚᱨᱮ ᱱᱤᱛᱚᱜ ᱚᱱᱟ ᱚᱱᱟ ᱠᱚᱨᱮ ᱯᱤᱴᱷᱟᱹ ᱠᱚᱦᱚᱸ ᱠᱚ ᱟᱠᱷᱨᱤᱧᱮᱜᱼᱟ ᱚᱱᱟ ᱯᱟᱛᱟ ᱠᱚᱨᱮ ᱟᱫᱚ ᱚᱱᱟ ᱦᱳᱭ ᱟᱫᱚ ᱡᱚᱠᱷᱚᱱ ᱵᱟᱵᱟ ᱛᱟᱠᱚ ᱠᱚ ᱢᱤᱛᱟᱹᱧᱟ ᱡᱮ ᱪᱮᱫ ᱞᱟᱹᱰᱩᱢ ᱡᱚᱢᱟ ᱛᱟᱦᱞᱮ ᱤᱧ ᱫᱚ ᱦᱟᱱᱟ ᱯᱤᱴᱷᱟᱹ ᱜᱤᱧ ᱡᱚᱢ ᱜᱮᱭᱟ᱾
ᱚ ᱦᱚᱸ ᱵᱮᱥ
ᱛᱟᱦᱚᱞᱮ ᱟᱢ ᱫᱚ ᱦᱩᱸ ᱛᱟᱦᱚᱞᱮ ᱟᱢ ᱫᱚ ᱯᱟᱛᱟ ᱧᱮᱞ ᱠᱚᱢ ᱪᱟᱞᱟᱜ ᱜᱮᱭᱟ ᱥᱮ ᱵᱟᱝᱟ?
ᱵᱟᱠᱚ ᱪᱟᱞᱟᱣ ᱚᱪᱚᱣᱤᱧᱟᱹ ᱯᱟᱛᱟ ᱧᱮᱞ ᱫᱚ ᱤᱧ ᱫᱚ ᱵᱟᱹᱧ ᱪᱟᱞᱟᱣ ᱵᱟᱲᱟ ᱠᱟᱱᱟ᱾
ᱚ ᱛᱟ ᱛᱟᱦᱞᱮ ᱟᱢᱫᱚ ᱛᱤᱱᱟᱹᱜ ᱦᱚᱸᱼᱼ
ᱥᱤᱫᱟᱹ ᱠᱟᱹᱱᱩ ᱦᱩᱞ ᱢᱟᱦᱟ ᱢᱟ ᱥᱮᱴᱮᱨᱚᱜ ᱠᱟᱱᱟ ᱟᱢ ᱡᱩᱫᱤ ᱥᱤᱫᱩ ᱠᱟᱹᱱᱩ ᱦᱩᱞ ᱢᱟᱦᱟ ᱤᱫᱤ ᱠᱟᱛᱮᱫ ᱡᱟᱦᱟᱱᱟᱜ ᱮᱢ ᱵᱟᱲᱟᱭ ᱠᱷᱟᱱ ᱛᱷᱚᱲᱟ ᱞᱟᱹᱭ ᱟᱸᱡᱚᱢᱟᱹᱧ ᱢᱮ ᱤᱧ
ᱥᱤᱫᱩ- ᱠᱟᱹᱱᱩ ᱫᱚ ᱤᱧᱟᱹᱜ ᱤᱧᱫᱩᱧ ᱵᱟᱲᱟᱭᱟ ᱥᱤᱫᱩᱼ ᱠᱟᱹᱱᱩ ᱛᱟᱹᱠᱤᱱ ᱫᱚ ᱢᱟᱱᱮ ᱦᱩᱞᱜᱟᱹᱨᱭᱟᱹ ᱠᱤᱱ ᱛᱟᱦᱮᱸᱜ ᱠᱟᱱᱟ ᱥᱤᱫᱩ ᱠᱟᱱᱩ ᱮᱠᱞᱟ ᱫᱚ ᱵᱟᱝᱟ ᱢᱟᱱᱮ ᱟᱹᱠᱤᱱ ᱨᱮᱱ ᱵᱚᱭᱦᱟ ᱥᱤ ᱪᱟᱸᱫᱽ ᱵᱷᱟᱭᱨᱳ ᱯᱷᱩᱞᱳ ᱡᱷᱟᱱᱳ ᱩᱱᱠᱤᱱ ᱦᱚᱸ ᱩᱱᱠᱤᱱ ᱦᱚᱸᱠᱤᱱ ᱛᱟᱦᱮᱸ ᱠᱟᱱᱟ ᱢᱮᱱᱠᱷᱟᱱ ᱢᱮᱱ ᱠᱷᱟᱱ ᱟᱨᱦᱚᱸ ᱢᱟᱱᱮ ᱯᱩᱨᱟᱹ ᱢᱟᱱᱮ ᱢᱩᱲᱩᱫ ᱞᱮᱠᱟ ᱛᱮᱫᱚ ᱥᱤᱫᱩ ᱠᱟᱹᱱᱦᱩ ᱜᱮᱠᱤᱱ ᱧᱩᱛᱩᱢ ᱫᱚᱠᱤᱱ ᱞᱟᱹᱭᱚᱜᱼᱟ᱾ ᱩᱱᱠᱤᱱ ᱜᱮᱠᱤᱱ ᱟᱹᱭᱩᱨ ᱞᱮᱜᱼᱟ ᱫᱤᱥᱚᱢ ᱫᱤᱥᱚᱢ ᱥᱟᱨᱡᱚᱢ ᱜᱤᱨᱟᱹ ᱠᱤᱱ ᱮᱢ ᱞᱮᱫᱼᱟ᱾ ᱦᱮᱸ ᱟᱴᱷᱨᱚᱥᱚ ᱟᱴᱷᱨᱚᱥᱚ ᱯᱚᱧᱪᱟᱱᱱᱚ ᱥᱟᱞ ᱨᱮ᱾ ᱞᱟᱹᱲᱦᱟᱹᱭ ᱟᱴᱷᱨᱚᱥᱚ ᱯᱚᱧᱪᱟᱱᱱᱚ ᱥᱟᱞᱨᱮ ᱢᱟᱱᱮ ᱦᱩᱞ ᱢᱟᱦᱟ ᱵᱚᱱ ᱢᱟᱱᱟᱣ ᱜᱮᱭᱟ᱾ ᱟᱴᱷᱨᱚᱥᱚ ᱯᱚᱧᱪᱟᱥᱱᱚ ᱥᱟᱞ ᱨᱮ ᱛᱤᱨᱤᱥ ᱡᱩᱱ᱾ ᱦᱩᱞ ᱢᱟᱦᱟ ᱵᱚᱱ ᱢᱟᱱᱟᱣ ᱜᱮᱭᱟ᱾ ᱮᱫ ᱟᱫᱚ ᱩᱱ ᱥᱚᱢᱚᱭ ᱛᱚᱠᱷᱚᱱ ᱥᱮᱫᱟᱭ ᱤᱝᱨᱮᱡᱽ ᱠᱚᱠᱚ ᱥᱟᱥᱚᱱᱮᱫ ᱛᱟᱦᱮᱸᱜᱼᱟ ᱥᱮ ᱩᱱ ᱥᱚᱢᱚᱭ ᱩᱱ ᱠᱩ ᱚᱱᱟ ᱡᱟᱦᱟᱸ ᱥᱟᱥᱚᱱ ᱠᱷᱚᱡ ᱠᱚ ᱥᱤᱫᱩ ᱠᱟᱹᱱᱩ ᱜᱮᱠᱤᱱ ᱫᱩᱜ ᱞᱮᱫ ᱵᱚᱱᱟ᱾
ᱦᱩᱸ ᱦᱩᱸ
ᱦᱳᱭ
ᱟᱨ ᱟᱯᱮ ᱫᱚᱯᱮ ᱢᱟᱱᱟᱣ ᱜᱮᱭᱟ ᱥᱮ ᱵᱟᱝ ᱛᱤᱨᱤᱥᱮ ᱡᱩᱱ ᱫᱚ ᱥᱤᱫᱩ ᱠᱟᱱᱦᱩ ᱦᱩᱞ ᱢᱟᱦᱟ?
ᱦᱳᱭ ᱢᱟᱱᱟᱣ ᱜᱮᱭᱟᱞᱮ᱾ ᱟᱞᱮ ᱟᱹᱛᱩ ᱨᱮᱫᱚ ᱵᱟᱝᱟ ᱟᱞᱮ ᱯᱟᱥᱮ ᱟᱹᱛᱩ ᱨᱮᱠᱚ ᱯᱟᱥᱮ ᱟᱹᱛᱩ ᱨᱮᱠᱚ ᱢᱟᱱᱟᱣ ᱜᱮᱭᱟ᱾
ᱦᱩᱸ ᱦᱮᱸ ᱟᱞᱮ ᱟᱹᱛᱳ ᱨᱮᱫᱚ ᱠᱚ ᱢᱟᱱᱟᱣ ᱜᱮᱭᱟ ᱟᱹᱰᱤ ᱞᱟᱹᱴᱩ ᱛᱮᱠᱚ ᱢᱟᱱᱟᱣᱟ ᱚᱱᱟ ᱫᱚ᱾ ᱛᱤᱨᱤᱥᱟ ᱡᱩᱱ᱾
ᱛᱟᱦᱞᱮ ᱥᱤᱫᱩ ᱠᱟᱹᱱᱩ ᱛᱠᱤᱱᱟᱜ ᱢᱟᱱᱮ ᱚᱱᱠᱟ ᱢᱩᱨᱛᱤ ᱠᱚ ᱵᱮᱱᱟᱣ ᱠᱟᱜᱼᱟ?
ᱦᱮᱸ ᱵᱮᱱᱟᱣ ᱟᱠᱟᱜ ᱟᱠᱚ ᱚᱸᱰᱮ ᱟᱞᱮ ᱟᱛᱳ ᱯᱟᱥᱮ ᱨᱮ ᱢᱟᱱᱮ ᱟᱞᱮ ᱟᱛᱳ ᱢᱩᱪᱟᱹᱫ ᱢᱩᱪᱟᱹᱫ ᱨᱮᱠᱚ ᱵᱮᱱᱟᱣ ᱠᱟᱫᱟ᱾
ᱚ ᱛᱟᱦᱞᱮ ᱮᱱᱮᱡ ᱠᱚᱫᱚ ᱯᱮ ᱤᱭᱟᱹ ᱥᱟᱯᱲᱟᱜ ᱠᱟᱱᱟ ᱥᱮ ᱵᱟᱝᱟ ᱛᱤᱨᱤᱥᱮ ᱡᱩᱱ ᱞᱟᱹᱜᱤᱫ?
ᱥᱟᱯᱲᱟᱜ ᱠᱟᱱᱟᱞᱮ ᱮᱱᱮᱡ ᱠᱚ ᱞᱟᱹᱜᱤᱫ ᱫᱚ᱾
ᱮᱸ ᱦᱳᱭ ᱦᱳᱭ
ᱟᱹᱰᱤ ᱜᱚᱨᱚᱵᱽ ᱨᱮᱱᱟᱜ ᱠᱟᱛᱷᱟ ᱟᱵᱚ ᱫᱚ ᱥᱟᱱᱛᱟᱲ ᱠᱟᱱᱟ ᱵᱚᱱ
ᱦᱚᱭ
ᱛᱤᱱᱟᱹᱜ ᱨᱟᱹᱥᱠᱟᱹᱢ ᱵᱩᱡᱷᱟᱹᱣ ᱜᱮᱭᱟ ᱟᱢ ᱟᱢ ᱥᱟᱱᱛᱟᱲ ᱦᱩᱭ ᱠᱟᱛᱮᱫ
ᱦᱮᱸ ᱤᱧ ᱫᱚ ᱟᱹᱰᱤ ᱵᱮᱥ ᱜᱮᱤᱧ ᱵᱩᱡᱷᱟᱹᱣ ᱜᱮᱭᱟ ᱟᱹᱰᱤ ᱜᱚᱨᱚᱵᱽ ᱤᱧ ᱟᱹᱭᱠᱟᱹᱣ ᱜᱮᱭᱟ
ᱟᱫᱚ ᱚᱱᱟᱜᱮ ᱜᱚᱨᱚᱵᱽ ᱚᱱᱟᱜᱮ ᱫᱩᱠ ᱨᱮᱱᱟᱜ ᱠᱟᱛᱷᱟ ᱫᱚ ᱡᱮ ᱟᱵᱚᱨᱮᱱ ᱜᱤᱫᱽᱨᱟᱹ ᱠᱚ ᱢᱟᱱᱮ ᱟᱵᱚ ᱥᱟᱱᱛᱟᱲ ᱜᱤᱫᱽᱨᱟᱹ ᱠᱚ ᱰᱷᱮᱨ ᱵᱟᱠᱚ ᱚᱞᱚᱜ ᱯᱟᱲᱦᱟᱜ ᱠᱟᱱᱟ ᱟᱛᱨᱟ ᱨᱮᱜᱮᱠᱚ ᱵᱟᱹᱜᱤᱭᱮᱫᱼᱟ
ᱦᱳᱭ ᱱᱚᱣᱟᱜᱮ ᱫᱩᱠ ᱨᱮᱱᱟᱜ ᱠᱟᱛᱷᱟ ᱫᱚ ᱟᱵᱚ ᱥᱟᱱᱛᱟᱲ ᱦᱚᱯᱚᱱ ᱫᱚ ᱮᱠᱷᱮᱱ ᱦᱟᱺᱰᱤ ᱯᱟᱹᱣᱨᱟᱹ ᱨᱮᱜᱮ ᱠᱚ ᱡᱚᱵᱚᱜᱚᱜ ᱠᱟᱱᱟ
ᱦᱳᱭ ᱛᱟᱦᱞᱮ ᱟᱯᱮ ᱟᱛᱩ ᱨᱮᱫᱚ ᱛᱤᱱᱟᱹᱜ ᱚᱞᱚᱜ ᱯᱟᱲᱦᱟᱣ ᱦᱚᱲ ᱜᱤᱫᱽᱨᱟᱹ ᱦᱮᱱᱟᱜ ᱠᱚᱣᱟ
ᱡᱟᱹᱥᱛᱤ ᱫᱚ ᱵᱟᱹᱱᱩᱜ ᱠᱚᱣᱟ ᱮᱠᱥᱚ ᱯᱟᱨᱥᱮᱱ ᱢᱚᱫᱽᱫᱷᱮ ᱨᱮ ᱱᱚᱵᱽᱵᱳᱭ ᱯᱟᱨᱥᱮᱱ ᱫᱚ ᱵᱟᱠᱚ ᱯᱟᱲᱦᱟᱜᱼᱟ
ᱚ ᱦᱳᱭ ᱛᱟᱦᱚᱞᱮ ᱛᱟᱦᱚᱞᱮ ᱩᱱᱠᱩ ᱫᱚ ᱪᱮᱫ ᱠᱚᱠᱚ ᱪᱤᱠᱟᱹᱭ ᱜᱮᱭᱟ ᱩᱱᱠᱩ ᱡᱟᱦᱟᱸᱭ ᱠᱚ ᱵᱟᱠᱚ ᱯᱟᱲᱦᱟᱜ ᱠᱟᱱᱟ
ᱩᱱᱠᱩ ᱫᱚ ᱡᱚᱛᱚ ᱱᱟᱢᱟᱞ ᱠᱟᱹᱢᱤ ᱠᱚ ᱪᱟᱞᱟᱜ ᱠᱟᱱᱟ
ᱚ ᱦᱳᱭ ᱟᱞᱮ ᱥᱮᱫ ᱨᱮᱦᱚᱸ ᱟᱞᱮ ᱥᱮᱫ ᱨᱮᱱ ᱫᱚ ᱱᱟᱢᱟᱞ ᱠᱟᱹᱢᱤ ᱠᱚ ᱟᱫᱷᱮᱠ ᱫᱚᱠᱚ ᱪᱟᱞᱟᱣ ᱠᱟᱱᱟ ᱟᱨ ᱟᱫᱷᱮᱠ ᱫᱚ ᱠᱩᱲᱤ ᱜᱤᱫᱽᱨᱟᱹ ᱠᱚᱫᱚ ᱞᱩᱜᱽᱲᱤ ᱥᱤᱞᱟᱹᱭ ᱠᱚᱠᱚ ᱪᱮᱫ ᱮᱫᱼᱟ ᱦᱮᱸ ᱵᱟᱹᱦᱩ ᱠᱩᱲᱤ ᱠᱚ ᱚᱱᱟ ᱠᱚᱠᱚ ᱪᱮᱫᱮᱜᱼᱟ ᱟᱨ ᱟᱨ ᱠᱚᱢᱟ ᱦᱮᱱᱟᱜ ᱜᱮᱭᱟ ᱨᱤᱞ ᱥᱳ ᱠᱚ ᱵᱮᱱᱟᱣᱮᱫᱼᱟ
ᱦᱳᱭ ᱱᱮᱛᱟᱨ ᱢᱟ ᱨᱤᱞᱥ ᱚᱱᱟ
ᱦᱳᱭ ᱦᱳᱭ ᱦᱳᱭ ᱛᱟᱦᱞᱮ ᱟᱹᱵᱤᱱ ᱠᱚ ᱟᱹᱵᱤᱱ ᱫᱚ ᱥᱚᱢᱚᱭ ᱨᱮᱵᱤᱱ ᱵᱮᱱᱟᱣ ᱜᱮᱭᱟ ᱥᱮ ᱵᱟᱝᱟ
ᱦᱮᱸ ᱥᱚᱢᱳᱚᱭ ᱨᱮ ᱢᱚᱱ ᱞᱤᱧ ᱠᱷᱟᱱ ᱞᱤᱧ ᱵᱮᱱᱟᱣᱟ
ᱦᱮᱸ ᱦᱳᱭ
ᱟᱨ ᱟᱵᱤᱱᱟᱜ ᱚᱞᱚᱜ ᱯᱟᱲᱦᱟᱣ ᱫᱚ ᱛᱤᱱᱟᱹᱜ ᱥᱟᱺᱜᱤᱧ
ᱟᱹᱞᱤᱧᱟᱜ ᱚᱞᱚᱜ ᱚᱞᱚᱜ ᱯᱟᱲᱦᱟᱣ ᱫᱚ ᱟᱹᱞᱤᱧ ᱫᱚ ᱵᱤᱭᱮᱰ ᱞᱤᱧ ᱠᱚᱨᱟᱣᱮᱫᱼᱟ,
ᱥᱟᱱᱛᱟᱲ ᱛᱮᱥᱮ ᱵᱟᱝᱞᱟ ᱢᱤᱰᱤᱭᱟᱢ,
ᱮᱸᱫ ᱵᱟᱝᱞᱟ ᱢᱤᱰᱤᱭᱟᱢ,
ᱚ
ᱟᱵᱤᱱ ᱫᱚ
ᱟᱹᱞᱤᱧ ᱫᱚ ᱥᱟᱱᱛᱟᱞᱤ ᱛᱮ ᱤᱭᱟᱹ ᱚᱞᱪᱤᱠᱤ ᱛᱮ
ᱚ
ᱟᱞᱤᱧ ᱫᱚ ᱵᱤᱭᱮᱰ ᱫᱚ ᱵᱟᱝ ᱟᱹᱞᱤᱧ ᱫᱚ ᱮᱢ ᱮ ᱞᱤᱧ ᱠᱚᱨᱟᱣᱮᱫᱼᱟ
ᱚ ᱟᱪᱪᱷᱟ ᱦᱳᱭ ᱛᱟᱦᱚᱞᱮ ᱫᱚ ᱱᱟᱯᱟᱭ ᱜᱮ ᱪᱮᱫ ᱪᱮᱫ ᱱᱤᱭᱟᱹᱮ ᱵᱮᱱ ᱚᱱᱟᱨᱥ ᱮᱫᱼᱟ ᱢᱟᱱᱮ ᱪᱮᱫ ᱫᱚᱵᱤᱱ ᱯᱟᱲᱦᱟᱜ ᱠᱟᱱᱟ ᱱᱟᱜᱟᱢ ᱛᱮ, ᱚᱻ
ᱦᱳᱭ ᱟᱨ ᱟᱹᱵᱤᱱ ᱫᱚ
ᱟᱹᱞᱤᱧ ᱫᱚ ᱦᱮᱸ ᱟᱹᱞᱤᱧ ᱫᱚ ᱦᱩᱭᱩᱜ ᱠᱟᱱᱟ ᱡᱤᱭᱳᱜᱨᱟᱯᱷᱤ
ᱚ
ᱟᱹᱞᱤᱧ ᱚᱱᱟᱨᱮ ᱟᱹᱰᱤ ᱤᱪᱪᱷᱟᱹ ᱢᱟᱱᱮ ᱢᱮᱱᱟᱜ ᱛᱟᱹᱟᱞᱤᱧᱟ ᱢᱤᱫ ᱫᱤᱱ ᱢᱤᱫ ᱫᱤᱱ ᱦᱤᱞᱳᱜ ᱥᱮᱨᱢᱟ ᱪᱮᱫ ᱠᱚ ᱞᱟᱹᱭᱟ ᱯᱟᱭᱞᱚᱴ ᱯᱟᱭᱞᱚᱴ ᱢᱟᱱᱮ ᱢᱤᱫᱴᱤᱡ ᱯᱟᱭᱞᱚᱴ ᱠᱚᱞᱤᱤᱧ ᱛᱮᱭᱟᱨᱚᱜᱼᱟ
ᱩᱰᱟᱹᱱ ᱜᱟᱹᱰᱤ ᱩᱰᱟᱹᱱ ᱜᱟᱹᱰᱤ ᱵᱮᱱ ᱪᱟᱹᱟᱞᱩᱭᱟ
ᱦᱳᱭ ᱚᱱᱠᱟ ᱦᱚᱸ ᱢᱤᱫᱴᱮᱱ ᱤᱪᱪᱷᱟᱹ ᱢᱮᱱᱟᱜ ᱛᱟᱹᱟᱞᱤᱧᱟ ᱢᱟᱱᱮ ᱵᱤᱭᱮᱰ ᱢᱟᱞᱤᱧ ᱠᱚᱨᱟᱣᱮᱫ ᱜᱮᱭᱟ ᱥᱟᱶᱛᱮ ᱚᱱᱟ ᱨᱮᱱᱟᱜ ᱦᱚᱸ ᱢᱤᱫᱴᱤᱡ ᱚᱱᱟ ᱞᱤᱧ ᱯᱟᱲᱦᱟᱜ ᱠᱟᱱ ᱜᱮᱭᱟ
ᱚ ᱠᱩᱢᱩ ᱡᱮᱢᱚᱱ ᱯᱩᱨᱟᱹᱣ ᱠᱟᱜ-ᱢᱟ
ᱦᱚᱭ ᱚᱱᱟ ᱢᱟ ᱡᱚᱛᱚ ᱦᱚᱲᱟᱜ ᱜᱮ ᱢᱤᱫ ᱫᱤᱱ ᱦᱤᱞᱳᱜ ᱟᱭᱳᱼᱵᱟᱵᱟ ᱩᱱᱟᱹᱜ ᱠᱚᱥᱴᱚ ᱫᱩᱠ ᱦᱟᱨᱠᱮᱛ ᱛᱮᱠᱚ ᱯᱟᱲᱦᱟᱣᱮᱫ ᱵᱚᱱᱟ ᱛᱟᱦᱞᱮ ᱢᱤᱫ ᱫᱤᱱ ᱦᱤᱞᱳᱜ ᱚᱱᱟᱢᱟ ᱫᱚᱨᱠᱟᱨ ᱜᱮ
ᱦᱚᱭ
ᱛᱟᱦᱞᱮ ᱟᱹᱵᱤᱱ ᱫᱚ ᱪᱮᱫᱠᱟ ᱯᱟᱲᱦᱟᱣ ᱠᱚᱫᱚ ᱵᱤᱱ ᱵᱟᱹᱜᱤᱭᱟ ᱥᱮᱵᱤᱱ ᱮᱸ ᱯᱟᱲᱦᱟᱜ ᱛᱤᱱᱟᱹᱜ ᱫᱤᱱ ᱢᱟᱱᱮ ᱪᱟᱹᱠᱨᱤ ᱠᱚ ᱵᱟᱵᱤᱱ ᱧᱟᱢᱟ ᱩᱱᱟᱹᱜ ᱫᱤᱱ ᱫᱚᱵᱤᱱ ᱯᱟᱲᱦᱟᱜ ᱜᱮᱭᱟ
ᱛᱤᱱᱟᱹᱜ ᱫᱤᱱ ᱪᱟᱹᱠᱨᱤ ᱠᱚ ᱵᱟᱹᱞᱤᱧ ᱧᱟᱢᱟ ᱩᱱᱟᱹᱜ ᱫᱤᱱ ᱫᱚ ᱯᱟᱲᱦᱟᱜ ᱜᱮᱭᱟᱞᱤᱧ ᱚᱲᱟᱜ ᱨᱮ ᱟᱹᱰᱤ ᱠᱚᱥᱴᱚ ᱛᱮᱞᱮ ᱛᱟᱦᱮᱸᱱᱟ ᱚᱲᱟᱜ ᱦᱚᱸ ᱵᱟᱹᱱᱩᱜ ᱛᱟᱞᱮᱭᱟ᱾
ᱦᱳᱭ ᱦᱳᱭ ᱚᱱᱠᱟᱜᱮ ᱥᱟᱱᱟᱢ ᱦᱚᱲ ᱜᱮ ᱚᱱᱠᱟᱜᱮ ᱠᱚᱥᱴᱚ ᱦᱛᱮᱫ ᱜᱮ ᱦᱩᱸ ᱠᱚᱥᱴᱚ ᱦᱛᱮᱫ ᱜᱮ
ᱟᱨ ᱱᱮᱛᱟᱨ ᱢᱟ ᱚᱞᱚᱜ ᱯᱟᱲᱦᱟᱣ ᱞᱟᱹᱜᱤᱫ ᱢᱟ ᱫᱚᱢᱮ ᱯᱩᱭᱥᱟᱹ ᱞᱟᱜᱟᱜ ᱠᱟᱱᱟ᱾
ᱦᱳᱭ ᱚᱱᱠᱟᱜᱮ ᱫᱚᱢᱮ ᱯᱩᱭᱥᱟᱹ ᱞᱟᱜᱟᱜᱼᱟ ᱟᱯᱮᱭᱟᱜ ᱠᱚᱞᱮᱡᱽ ᱨᱮᱫᱚ ᱛᱤᱱᱟᱹᱜ ᱮᱰᱢᱤᱥᱮᱱ ᱠᱚ ᱦᱟᱛᱟᱣ ᱜᱮᱭᱟ ᱟᱯᱮᱭᱟᱜ ᱮᱢᱮ ᱨᱮ?
ᱮ ᱢᱮ ᱨᱮ ᱯᱟᱸᱪ ᱦᱟᱡᱟᱨ ᱚᱱᱠᱟ